ᱦᱮᱸ ᱡᱚᱦᱟᱨ ᱜᱚᱝᱠᱮ
ᱦᱮᱸ ᱦᱮᱸ ᱡᱚᱦᱟᱨ ᱜᱮ
ᱟᱸᱡᱚᱢ ᱫᱟᱵᱤᱱ
ᱦᱮᱸ ᱟᱸᱡᱚᱢ ᱫᱤᱧ
ᱚ ᱱᱟᱯᱟᱭ ᱜᱮ ᱜᱚᱝᱠᱮ
ᱮᱠᱫᱚᱢ ᱱᱟᱯᱟᱭ ᱜᱮ ᱟᱢᱜᱮ ᱪᱮᱫ ᱞᱮᱠᱟ
ᱦᱮᱸ ᱟᱹᱞᱤᱧ ᱦᱚᱸ ᱱᱟᱯᱟᱭ ᱜᱮ
ᱟᱪᱪᱷᱟ ᱛᱟᱦᱚᱞᱮ ᱦᱮᱸ ᱚᱲᱟᱜ ᱠᱚᱨᱮ ᱫᱚ ᱱᱟᱯᱟᱭ ᱜᱮ
ᱚ
ᱱᱚᱣᱟ ᱠᱟᱹᱢᱤ ᱠᱚ ᱪᱮᱫ ᱵᱟᱲᱟ ᱪᱮᱫ ᱠᱚ ᱦᱳᱭᱳᱜ ᱠᱟᱱᱟ
ᱠᱟᱹᱢᱤ ᱠᱚᱫᱚ ᱮᱠᱷᱚᱱ ᱫᱚ ᱠᱟᱹᱢᱤ ᱢᱟ ᱵᱟᱝ ᱦᱩᱭᱩᱜ ᱠᱟᱱ ᱠᱚᱞᱮᱡᱚᱜ ᱠᱟ. ᱱᱟ‌ᱧ
ᱚ
ᱛᱚ ᱠᱟᱹᱢᱤ ᱫᱷᱟᱱᱫᱟ ᱦᱩᱭᱩᱜ ᱜᱮᱭᱟ ᱚᱲᱟᱜ ᱠᱚᱨᱮᱱᱟᱜ ᱜᱮ ᱠᱷᱟᱞᱤ ᱧᱮᱞ ᱦᱩᱭᱩ ᱟ ᱠᱟᱹᱢᱤ ᱠᱚ ᱵᱟᱥ ᱤᱱᱠᱟ. ᱭ ᱜᱮ
ᱚ ᱛᱚᱵᱮ ᱜᱚᱝᱠᱮ ᱮ ᱪᱟᱨᱟ ᱠᱚᱫᱚ ᱯᱮ ᱜᱤᱲᱤ ᱠᱮᱫᱟ ᱥᱮ ᱵᱟᱝ
ᱪᱟᱬᱟ ᱠᱚᱫᱚ ᱜᱤᱰᱤ ᱦᱩᱭ ᱠᱟᱱ ᱜᱮᱭᱟ ᱟᱫᱚ ᱚᱠᱛᱚ ᱜᱮ ᱞᱟᱹᱭᱟᱭ ᱦᱟᱜ ᱟᱫᱚ ᱦᱟᱯᱮ
ᱚ
ᱟᱯᱮ ᱫᱚ ᱪᱮᱫ ᱞᱮᱠᱟ ᱦᱩᱭᱩᱜ ᱠᱟᱱᱟ ᱥᱮ ᱵᱟᱝ ᱪᱟᱥ ᱠᱚᱫᱚ
ᱦᱮᱸ ᱟᱞᱮᱥᱮᱫ ᱪᱟᱥ ᱠᱚᱫᱚ ᱚᱝᱠᱟ ᱵᱟᱝ ᱦᱳᱭᱳᱜ ᱠᱟᱱᱟ ᱦᱮᱸ ᱪᱟᱨᱟ ᱠᱚᱭ ᱜᱤᱲᱤ ᱦᱳᱭ ᱠᱟᱱᱟ ᱟᱫᱚ ᱫᱟᱜ ᱡᱟᱹᱲᱤ ᱠᱷᱟᱹᱛᱤᱨ ᱜᱮ ᱠᱷᱚᱱ ᱟᱴᱚᱠ ᱢᱮᱱᱟᱜᱼᱟ ᱟᱞᱮᱛᱚ ᱵᱩᱨᱩ ᱫᱤᱥᱚᱢ ᱦᱚᱲ ᱠᱟᱱᱟᱞᱮ ᱜᱚᱝᱠᱮ ᱛᱟᱦᱚᱞᱮ ᱫᱟᱜ ᱵᱟᱝ ᱠᱷᱟᱱ ᱛᱚ ᱦᱟᱸᱜ ᱨᱚᱦᱚᱭ ᱠᱚ ᱛᱟᱞᱮ ᱵᱟᱝ ᱦᱳᱭᱳᱜᱼᱟ
ᱫᱟᱜ ᱢᱟ ᱱᱚᱛᱮ ᱢᱟ ᱫᱚᱢᱮ ᱫᱟᱜ ᱟᱞᱮ ᱥᱮᱫ ᱢᱟ
ᱚ
ᱟᱱ ᱥᱤᱜᱤ ᱟᱱᱮ ᱫᱟᱜ ᱫᱟᱜ ᱮ ᱡᱟᱹᱲᱤ ᱫᱟ
ᱚ ᱟ ᱛᱟᱞᱮ ᱜᱚᱝᱠᱮ ᱟᱨ ᱚᱱᱱᱳ ᱠᱚᱫᱚ ᱪᱮᱜ ᱵᱤᱱ ᱪᱤᱠᱟᱹᱭ ᱜᱮᱭᱟ?
ᱵᱟᱹᱥ ᱱᱤᱠᱟ ᱜᱮ ᱢᱟᱱᱮ, ᱵᱟᱹᱥ
ᱛᱚ ᱜᱚᱝᱠᱮ ᱟᱢᱟᱜ ᱫᱚ ᱱᱟᱥᱛᱟ ᱠᱚᱫᱚ ᱦᱩᱭᱮᱱᱟ ᱥᱮ ᱵᱟᱝ ᱛᱟᱦᱞᱮ ᱫᱚ?
ᱦᱮᱸ ᱱᱟᱥᱛᱟ ᱠᱚᱫᱚ ᱦᱚᱭ ᱟᱠᱟᱱᱟ ᱦᱮᱸ, ᱟᱨ ᱱᱤᱛᱚᱜ ᱫᱚ ᱱᱚᱜᱚᱭ ᱢᱟᱴ ᱥᱮᱫ ᱞᱤᱧ ᱦᱮᱡ ᱟᱠᱟᱱᱟ ᱠᱟᱹᱴᱤᱡ ᱾ ᱪᱟᱨᱟ ᱠᱚ ᱜᱤᱲᱤ ᱦᱩᱭᱟ ᱠᱟᱱᱟ ᱯᱟᱨᱟ ᱠᱚ ᱠᱟᱹᱴᱤᱡ ᱞᱤᱧ ᱞᱟᱜᱟᱣ ᱵᱟᱲᱟᱭᱮᱜ ᱠᱚᱣᱟ ᱾ ᱫᱚᱢᱮ ᱯᱟᱨᱟ ᱠᱚᱠᱚ ᱡᱚᱢᱮᱫ ᱤᱭᱟᱹ ᱛᱟᱞᱞᱮ ᱜᱚᱝᱠᱮ ᱟᱯᱮ ᱫᱚ ᱪᱟᱨᱟ ᱠᱚᱫᱚ ᱪᱮᱜᱠᱟ ᱵᱷᱟᱵ ᱛᱮᱯᱮ ᱜᱤᱲᱤᱭᱟ? ᱟᱪᱷᱲᱟᱭᱟᱯᱮ ᱥᱮ ᱮᱢᱱᱤ? ᱤᱭᱟᱹ ᱨᱮᱜᱮ ᱵᱷᱟᱛᱟ ᱨᱮᱜᱮ ᱯᱮ ᱜᱤᱲᱤᱭᱟ᱾
ᱵᱟ ᱤᱭᱟᱹ ᱠᱟᱛᱮ ᱜᱮ ᱱᱚᱝᱠᱟᱭ ᱜᱮ ᱟᱜᱽᱨᱟ ᱠᱟᱛᱮ ᱥᱤ ᱠᱟᱛᱮ᱾
ᱚᱻ ᱛᱟᱦᱞᱮ ᱱᱟᱦᱮᱞ ᱠᱟᱰᱟ ᱱᱟᱦᱮᱞ ᱛᱮ ᱰᱟᱝᱨᱤ ᱱᱟᱦᱮᱞ ᱥᱮ ᱮᱢᱱᱤ ᱜᱟᱹᱲᱤ ᱛᱮᱯᱮ ᱥᱤᱭᱟ?
ᱱᱟᱦᱮᱞ ᱛᱮᱜᱮ ᱦᱚ